ᱦᱮᱸ ᱡᱚᱦᱟᱨ ᱜᱮ ᱵᱚᱭᱦᱟ
ᱟᱨ ᱞᱟᱹᱭ ᱫᱟᱹᱧ ᱢᱟᱱᱮ ᱡᱟᱦᱟᱸ ᱞᱟᱹᱭ ᱤᱫᱟᱹᱧ ᱠᱚᱢᱯᱮᱴᱮᱴᱤᱯ ᱮᱠᱡᱟᱢ ᱨᱮᱱᱟᱜ ᱦᱮᱸᱥᱮ ᱚᱱᱟ ᱠᱚ ᱛᱟᱦᱚᱞᱮᱢ ᱮᱢ ᱟᱠᱟᱫ ᱥᱮ ᱵᱟᱝ
ᱦᱮᱸ ᱮᱢ ᱵᱟᱲᱟ ᱦᱩᱭ ᱟᱠᱟᱱ ᱜᱮᱭᱟ᱾
ᱟᱪᱪᱷᱟ
ᱚᱜᱱᱤᱵᱤᱨ ᱠᱚᱦᱚᱸ ᱡᱤᱰᱤ ᱠᱚᱦᱚᱸ ᱮᱢ ᱵᱟᱲᱟ ᱦᱩᱭ ᱟᱠᱟᱱ ᱜᱮᱭᱟ᱾
ᱟᱪᱪᱷᱟ
ᱟᱫᱚ ᱛᱟᱦᱞᱮ ᱵᱚᱭᱦᱟ ᱚᱱᱠᱟᱱ ᱡᱟᱦᱟᱱᱟᱜ ᱢᱟᱱᱮ ᱯᱤᱯᱟᱨᱥᱮᱱ ᱠᱚᱢ ᱦᱟᱛᱟᱣᱮᱫ ᱫᱚ ᱚᱱᱟ ᱢᱟᱱᱮ ᱵᱮᱪ ᱠᱚᱢ ᱦᱟᱛᱟᱣ ᱠᱟᱜ-ᱟ?
ᱵᱟ ᱵᱮᱪ ᱫᱚ ᱦᱟᱛᱟᱣ ᱵᱟᱝ ᱦᱩᱭ ᱠᱟᱱᱟ ᱱᱤᱡᱮ ᱢᱟᱱᱮ ᱤᱭᱟᱹ ᱠᱚᱨᱮᱱᱟᱜ ᱧᱮᱞ ᱠᱟᱛᱮ ᱠᱚᱨᱟᱣ ᱦᱩᱭᱩᱜ ᱠᱟᱱᱟ ᱟᱨᱠᱤ ᱦᱳᱭ ᱦᱳᱭ
ᱟᱪ ᱚᱱᱠᱟ ᱛᱟᱦᱚᱞᱮ ᱵᱮᱪ ᱛᱮᱡ ᱠᱚᱫᱚ ᱵᱟᱵᱮᱱ
ᱵᱟᱝ ᱵᱮᱥ ᱫᱚ ᱦᱟᱛᱟᱣ ᱵᱟᱝ ᱦᱩᱭ ᱟᱠᱟᱱ ᱟᱪᱪᱷᱟ ᱚᱠᱟᱴᱟᱜ ᱴᱷᱤᱠ ᱵᱮᱪ ᱦᱟᱛᱟᱣ ᱞᱮᱠᱷᱟᱱ ᱵᱮᱪ ᱦᱟᱛᱟᱣ ᱞᱮᱠᱷᱟᱱ ᱵᱷᱟᱜᱮᱭᱟ ᱵᱟᱝ
ᱵᱮᱥ ᱦᱟᱛᱟᱣ ᱞᱮᱱᱠᱷᱟᱱ ᱵᱷᱟᱜᱤ ᱫᱚ ᱚᱵᱚᱥᱥᱳᱭ ᱵᱷᱟᱜᱮᱭᱟ ᱢᱟᱱᱮ ᱵᱷᱟᱜᱮᱜ ᱜᱮᱭᱟ ᱟᱹᱰᱤ ᱵᱷᱟᱜᱮᱜ ᱜᱮᱭᱟ ᱢᱟᱱᱮ ᱟᱢᱟᱜ ᱠᱤᱪᱷᱩ ᱫᱟᱭ ᱤᱭᱩᱴᱩᱵᱽ ᱫᱚ ᱧᱮᱞ ᱛᱮᱫᱚ ᱠᱟᱹᱴᱤᱡ ᱪᱮᱫ ᱞᱮᱠᱟ ᱢᱟᱱᱮ ᱤᱭᱟᱹ ᱴᱟᱭᱤᱯᱚᱜᱼᱟ
ᱢᱟᱱᱮ ᱱᱤᱡᱮ ᱠᱷᱚᱱ ᱠᱚᱨᱟᱣ ᱠᱷᱟᱱᱮᱢ ᱠᱚᱨᱟᱣᱟ ᱵᱟᱝᱠᱷᱟᱱ ᱫᱚ ᱵᱟᱝ ᱚᱱᱟ ᱮᱱᱠᱷᱟᱱ ᱢᱤᱫ ᱴᱟᱝ ᱫᱟᱭᱤᱛᱛᱚ ᱛᱟᱦᱮᱱ ᱛᱟᱢᱟ ᱱᱤᱭᱟᱹ ᱥᱚᱢᱚᱭ ᱫᱚ ᱠᱚᱨᱟᱣ ᱦᱩᱭᱩᱜ ᱛᱟᱭ ᱵᱟᱝ
ᱦᱮᱸ ᱦᱩᱸ
ᱦᱭ
ᱫᱤᱭᱮ ᱯᱚᱲᱟ ᱡᱟᱦᱟᱱᱟᱜ ᱜᱮᱠᱚ ᱮᱢᱚᱜᱼᱟ ᱛ ᱢᱮᱱᱟ ᱢᱚᱱᱮ ᱛᱮᱫᱚ ᱱᱚᱣᱟ ᱠᱚ ᱠᱚᱨᱟᱣ ᱦᱩᱭᱩᱜ ᱛᱤᱧᱟᱹ ᱚᱱᱟ ᱚᱱᱞᱟᱭᱤᱱ ᱵᱮᱥ ᱦᱚᱸ ᱟᱢ ᱪᱮᱛᱟᱱ ᱨᱮᱜᱮ ᱱᱤᱨᱵᱷᱚᱨᱟ ᱡᱩᱫᱤᱢ ᱢᱚᱱᱮᱭᱟ ᱵᱟᱠᱷᱟᱱ ᱤᱭᱩᱴᱩᱵᱽ ᱞᱮᱠᱟᱜᱮᱢ ᱵᱩᱡᱷᱟᱹᱣᱟ ᱵᱟᱝᱠᱷᱟᱱ ᱟᱫᱚ ᱠᱟᱹᱴᱤᱡ ᱤᱭᱟᱹ ᱦᱩᱭᱩᱜᱼᱟ᱾
ᱦᱳᱭ ᱟᱫᱚ ᱚᱱᱟ ᱫᱚ ᱯᱚᱭᱥᱟᱢ ᱮᱢᱟᱛᱚ ᱱᱤᱡᱮ ᱦᱚᱸ ᱠᱟᱹᱴᱤᱡ ᱤᱭᱟᱹᱢ ᱵᱩᱡᱷᱟᱹᱣᱟ ᱡᱮ ᱵᱟᱝ ᱴᱟᱠᱟ ᱮᱢ ᱠᱟᱛᱮᱫ ᱠᱟᱹᱢᱤ ᱦᱩᱭᱩᱜᱼᱟ᱾ ᱦᱩᱭᱩᱜ ᱠᱟᱱᱟ
ᱦᱳᱭ ᱦᱳᱭ ᱦᱳᱭ ᱴᱟᱠᱟ ᱠᱚᱧ ᱮᱢ ᱠᱟᱜᱼᱟ ᱟᱨ ᱡᱩᱫᱤ ᱱᱚᱝᱠᱟ ᱤᱧᱜᱤᱧ ᱴᱷᱤᱞᱟᱹ ᱢᱮᱭᱟ ᱛᱟᱦᱚᱞᱮ ᱪᱤᱠᱟᱹᱛᱮ ᱦᱩᱭᱩᱜᱼᱟ
ᱦᱳᱭ
ᱟᱫᱚ ᱟᱫᱚ ᱛᱟᱦᱞᱮ ᱵᱚᱭᱟ ᱥᱩᱫᱩ ᱡᱤᱰᱤ ᱠᱚᱜᱮᱢ ᱮᱢᱟ ᱥᱮᱮ ᱟᱨᱦᱚᱸ ᱡᱟᱦᱟᱱᱟᱜ ᱮᱴᱟᱜ ᱮᱴᱟᱜᱟᱜ ᱤᱭᱟᱹ ᱠᱚ ᱢᱮᱱᱟᱜᱼᱟ ᱢᱟᱱᱮ ᱟᱹᱰᱤ ᱛᱷᱷᱟ ᱢᱮᱱᱟᱜ ᱜᱮᱭᱟ ᱛᱚ ᱟᱫᱚ
ᱚᱱᱟ ᱜᱮᱛᱚ ᱮᱢ ᱨᱮᱱᱟᱜ ᱫᱚ ᱴᱟᱨᱜᱮᱴ ᱦᱩᱭ ᱟᱠᱟᱱᱟ ᱟᱫᱚ ᱫᱤᱠᱤ ᱛᱤᱱᱟᱹᱜᱴᱟ ᱪᱮᱫ
ᱛᱟᱦᱞᱮ ᱜᱨᱩᱯ ᱰᱤ ᱠᱚ ᱮᱱ ᱴᱤ ᱯᱤ ᱥᱤᱤ ᱠᱚ ᱛᱟᱨᱯᱚᱨᱮ ᱥᱤ ᱡᱮᱞ ᱴᱤ ᱡᱮᱞ ᱮᱢ ᱴᱤ ᱮᱥ ᱩᱱᱟᱹᱜ ᱜᱟᱱ ᱢᱮᱱᱟᱜᱼᱟ ᱛᱚ ᱛᱟᱦᱚᱞᱮ ᱡᱩᱰᱤ ᱜᱮᱢ ᱵᱟᱪᱷᱟᱣ ᱠᱟᱜᱼᱟ ᱚᱱᱟ ᱨᱮᱜᱮ
ᱦᱳᱭ ᱦᱳᱭ ᱦᱳᱭ
ᱴ
ᱱᱚᱣᱟ ᱜᱮ ᱵᱟᱪᱷᱟᱣ ᱦᱩᱭ ᱠᱟᱱᱟ ᱛᱚ
ᱟᱪᱪᱷᱟ ᱦᱳᱭ ᱚᱱᱟᱜᱮ ᱢᱚᱸᱡᱽ ᱛᱮ ᱯᱟᱲᱦᱟᱣ ᱠᱟᱛᱮ ᱮᱠᱟᱞᱛᱮ ᱮᱢ ᱢᱮ ᱦᱩᱭᱩᱜᱳ ᱜᱮᱭᱟ ᱚᱱᱠᱟᱱ ᱠᱚᱥᱪᱮᱱ ᱠᱚᱫᱚ ᱥᱮᱨᱚᱠᱚᱢ ᱴᱟᱯᱷ ᱫᱚ ᱵᱟᱝ ᱠᱟᱱᱟ ᱤᱭᱟᱹ ᱞᱮᱠᱟ ᱫᱚ ᱱᱤᱴ ᱡᱮ ᱤ ᱞᱮᱠᱟᱱᱟᱜ ᱴᱟᱯᱷ ᱠᱚᱳᱪᱮᱱ ᱠᱚᱫᱚ ᱵᱟᱝ ᱠᱟᱱᱟ ᱛᱚ
ᱟᱪᱷ ᱟᱪᱪᱷᱟ
ᱦᱳᱭ ᱦᱳᱭ
ᱦᱮᱸ
ᱟᱪᱪᱷᱟ ᱟᱪᱪᱷᱟ ᱛᱟᱨᱯᱚᱨ ᱡᱚᱢ ᱵᱟᱲᱟ ᱠᱚ ᱦᱩᱭ ᱱᱟᱥᱮ ᱵᱟᱝᱼᱟ
ᱦᱩᱸ ᱡᱚᱢ ᱵᱟᱲᱟ ᱫᱚ ᱮᱨᱤ ᱦᱩᱭᱩᱜᱼᱟ ᱱᱚᱜ ᱚᱭ ᱪᱟ ᱠᱚ ᱧᱩ ᱵᱟᱲᱟ ᱦᱩᱭ ᱠᱟᱱᱟ ᱡᱚᱢ ᱫᱚ ᱮᱠᱷᱚᱱ ᱮᱭᱨᱤ ᱦᱩᱭᱩᱜᱼᱟ
ᱟᱪᱪᱷᱟ ᱟᱪᱪᱷᱟ ᱵᱨᱟᱥ ᱵᱟᱲᱟ ᱠᱚᱫᱚ ᱦᱩᱭ ᱟᱠᱟᱱ ᱜᱮᱭᱟ ᱵᱟᱝ
ᱦᱮᱸ ᱦᱮᱸ ᱵᱨᱟᱥ ᱵᱟᱲᱟ ᱫᱚ ᱦᱩᱭ ᱠᱟᱱ ᱜᱮᱭᱟ
ᱦᱮᱸ ᱦᱮᱸ ᱟᱨ ᱛᱤᱨᱮᱢ ᱛᱟᱦᱞᱮᱢ ᱛᱩᱯᱳᱱᱟ
ᱛᱩᱯᱩ ᱫᱚ ᱦᱤᱛᱚᱜ ᱟᱫᱚ ᱛᱩᱯᱩ ᱵᱟᱝ ᱦᱩᱭᱩᱜᱼᱟ
ᱜᱮ ᱵᱟᱨᱳ ᱴᱟ ᱛᱮ ᱥᱮ ᱪᱮᱫ ᱟᱨ ᱛᱟᱦᱚᱞᱮ ᱠᱷᱮᱞᱳᱰ ᱠᱚᱫᱚ ᱠᱷᱮᱞᱳᱰ ᱜᱮᱭᱟᱢ ᱥᱮ ᱵᱟᱝᱟ?
ᱦᱮᱸ ᱦᱮᱸ ᱠᱷᱮᱞᱳᱰ ᱫᱚ ᱦᱩᱭᱩᱜ ᱜᱮᱭᱟ ᱟᱫᱚ ᱥᱟᱹᱨᱤ ᱠᱟᱛᱷᱟ ᱢᱮᱱᱛᱮ ᱟᱛᱳ ᱴᱚᱞᱟ ᱠᱚᱨᱮᱜ ᱡᱟ ᱧᱮᱞᱚᱜ ᱠᱟᱱᱟ ᱟᱸ ᱠᱷᱮᱞᱳᱰ ᱫᱚ ᱢᱟᱱᱮ ᱠᱚᱭᱮᱠ ᱡᱚᱱ ᱢᱮᱱᱟᱜ ᱞᱮᱭᱟ ᱡᱟ ᱠᱷᱮᱞᱳᱰ ᱞᱟᱹᱜᱤᱫ ᱢᱤᱫᱴᱟᱝ ᱟᱛᱳ ᱫᱚ ᱢᱟᱨᱟᱝ ᱟᱛ ᱢᱟᱨᱟᱝ ᱜᱮᱛᱟᱞᱮᱭᱟ ᱠᱤᱱᱛᱩ ᱻᱻ ᱠᱚᱭᱮᱠ ᱡᱚᱱ ᱢᱮᱱᱟᱜ ᱞᱮᱭᱟ ᱵᱟᱨᱟᱝ ᱠᱟᱛᱷᱟ ᱦᱩᱭᱩᱜ ᱠᱟᱱᱟ ᱟᱹᱰᱤ ᱠᱚᱢ ᱵᱚᱭᱮᱥ ᱨᱮᱜᱮ ᱠᱚ ᱵᱟᱯᱞᱟᱜ ᱠᱟᱱᱟ ᱩᱱᱠᱩ ᱛᱚ ᱟᱨ ᱠᱷᱮᱞᱳᱰ ᱨᱮᱱᱟᱜ ᱥᱚᱢᱚᱭ ᱫᱚ ᱵᱟᱠᱚ ᱧᱟᱢᱟ
ᱦᱩᱸ
ᱚᱱᱠᱟ ᱠᱟᱛᱮᱮᱫ ᱜᱮ ᱟᱛᱳ ᱴᱚᱞᱟ ᱨᱮᱫᱚ ᱵᱮᱥᱤ ᱧᱮᱞᱚᱜ ᱠᱟᱱᱟ ᱟᱨᱠᱤ ᱱᱚᱝᱠᱟ ᱜᱮ ᱫᱷᱟᱨᱮ ᱯᱟᱥᱮ ᱠᱚᱨᱮ ᱥᱮ ᱱᱤᱡᱮᱨ ᱟ ᱟᱹᱛᱩᱳ ᱨᱮᱦᱚᱸ ᱧᱮᱞᱚᱜ ᱠᱟᱱᱟ ᱱᱚᱝᱠᱟ ᱜᱮ ᱾
ᱚᱱᱠᱟᱱᱟᱜ ᱪᱤᱛᱟᱹᱨ ᱜᱮ ᱵᱮᱥᱤ ᱨᱟᱠᱟᱵ ᱠᱟᱱᱟ
ᱟᱫᱚ ᱱᱤᱛᱚᱜ ᱠᱚᱭᱮᱠ ᱡᱚᱱ ᱜᱮ ᱠᱷᱮᱞ ᱠᱷᱮᱞᱳᱰ ᱫᱚ ᱦᱩᱭᱩᱜ ᱠᱟᱱᱟ ᱠᱚᱭᱮᱠ ᱡᱚᱱ ᱜᱮ ᱟᱫᱚ, ᱵᱟᱭᱨᱮ ᱠᱚ ᱜᱤᱫᱽᱨᱟᱹ ᱠᱚ ᱥᱟᱞᱟᱜ ᱠᱷᱮᱞ ᱦᱩᱭᱩᱜ ᱠᱟᱱᱟ ᱚᱱᱠᱟ ᱠᱟᱛᱮᱮᱫ ᱫᱚ ᱵᱟᱝ ᱟᱨᱠᱤ ᱾ ᱟᱛᱳ ᱨᱮ ᱢᱤᱫᱴᱟᱝ ᱡᱮ ᱫᱷᱮᱨᱧᱚᱜ ᱜᱤᱫᱽᱨᱟᱹ ᱠᱚ ᱛᱟᱦᱚᱞᱮ ᱠᱷᱟᱱ ᱫᱤᱱᱜ ᱜᱮ ᱠᱷᱮᱞ ᱦᱩᱭᱩᱜᱼᱟ ᱚᱱᱟ ᱡᱤᱱᱤᱥᱴᱟᱜ ᱫᱚ ᱵᱟᱝ ᱿ ᱟᱨᱫᱚ ᱢᱤᱫᱴᱮᱱ ᱩᱸ ᱡᱩᱫᱤ ᱵᱟᱯᱞᱟ ᱞᱮᱠᱷᱟᱱ ᱩᱱᱤ ᱢᱤᱫᱴᱟᱱ ᱥᱚᱝᱥᱟᱨ ᱨᱮᱱᱟᱜ ᱪᱟᱯ ᱦᱮᱭᱥᱮ ᱰᱟᱺᱜᱩᱣᱟᱹ ᱨᱮ ᱡᱟᱦᱟᱸ ᱞᱮᱠᱟ ᱛᱟᱦᱮᱱᱟᱭ ᱚᱱᱠᱟ ᱛᱚ ᱟᱨ ᱵᱟᱝ ᱦᱩᱭᱩᱜᱼᱟᱥᱮ ᱯᱷᱤᱨᱨᱤ ᱡᱤᱱᱤᱥ ᱻᱻ
ᱦᱳᱭ ᱰᱟᱝᱜᱨᱤ ᱨᱮ ᱪᱮᱫ ᱞᱮᱠᱟ ᱦᱳᱭ ᱦᱳᱭ ᱯᱷᱤᱨᱨᱤ ᱯᱷᱤᱨᱤ ᱪᱮᱫ ᱞᱮᱠᱟᱭ ᱫᱟᱲᱟ ᱵᱟᱲᱟᱭᱟᱭ ᱠᱤᱱᱛᱩ ᱥᱚᱝᱥᱟᱨ ᱯᱚᱨ ᱛᱚ ᱟᱫᱚ ᱵᱟᱝ ᱜᱟᱱᱚᱜ ᱫᱟᱭᱟ ᱾
ᱫᱟ ᱛᱟᱦᱞᱮ ᱟᱢ ᱫᱚᱚᱢ ᱠᱷᱮᱞ ᱜᱮᱭᱟ ᱥᱮ ᱵᱟᱝ ᱠᱷᱮᱞᱳᱰ
ᱦᱮᱸ ᱠᱷᱮᱞᱳᱰ ᱠᱚ ᱦᱩᱭᱩᱜᱜ ᱜᱮᱭᱟ ᱥᱮᱛᱟᱜ ᱨᱮᱦᱚᱸ ᱮᱠᱥᱟᱨᱥᱟᱭᱤᱡᱽ ᱠᱚ ᱦᱚ ᱦᱩᱭᱩᱜ ᱜᱮᱭᱟ,
ᱟᱪᱪᱷᱟ
ᱛᱮ ᱛᱮ ᱛᱟᱸᱦᱮᱱ ᱦᱩᱭᱩᱜᱼᱟ ᱢᱮᱥ ᱨᱮ ᱾
ᱟᱪᱪᱷᱟ ᱟᱪᱪᱷᱟ
ᱟᱛᱩ ᱠᱷᱚᱱ ᱫᱚ
ᱟᱪᱪᱷᱟ
ᱦᱮᱸ ᱦᱩᱸ ᱛᱟᱦᱚᱞᱮ ᱚᱱᱠᱟ ᱵᱮᱯᱟᱨ ᱠᱚ ᱜᱮ
ᱪᱮᱫ ᱠᱚᱢ ᱮᱢ ᱠᱮᱭᱟ ᱢᱟᱱᱮ ᱪᱮᱫ ᱠᱚᱢ ᱮᱢ ᱠᱟᱜᱼᱟ ᱫᱟᱫᱟ ᱛᱟᱦᱚᱞᱮᱟᱱᱮ ᱪᱮᱫ ᱮᱠᱡᱟᱢ ᱠᱚᱢ ᱮᱢ ᱠᱟᱜ
ᱚᱱᱮ ᱤᱧ ᱦᱚᱸ ᱚᱱᱟ ᱠᱚᱜᱮ ᱡᱤᱰᱤ ᱠᱚ ᱤᱭᱟᱹ ᱠᱚ ᱡᱤᱰᱤ ᱛᱟᱨᱯᱚᱨ ᱚᱜᱱᱤᱵᱤᱨ ᱠᱚ
ᱟᱪᱪᱷᱟ ᱠᱚᱥᱪᱟᱱ ᱛᱟᱦᱮ ᱥᱮᱨᱚᱠᱚᱢ ᱴᱟᱯ ᱫᱚ ᱵᱟᱝ ᱦᱤᱡᱩᱜᱼᱟ ᱟ ᱥᱮ ᱪᱮᱫ
ᱵᱟᱝᱟ ᱵᱟᱝᱟ ᱢᱟ ᱠᱚᱥᱪᱮᱱ ᱫᱚ ᱤᱧ ᱡᱚᱛᱚ ᱴᱩᱠᱩᱧ ᱵᱩᱡᱷᱟᱹᱣ ᱠᱮᱫᱼᱟ ᱢᱮᱛᱷ ᱢᱮᱛᱷ ᱱᱟᱥᱮ ᱯᱟᱲᱦᱟᱜ ᱦᱩᱭᱩᱜᱼᱟ ᱨᱤᱡᱱᱤᱝ ᱠᱟᱹᱴᱤᱡ ᱠᱚᱭᱚᱜ ᱧᱚᱜ ᱦᱩᱭᱩᱜᱼᱟ᱾ ᱵᱟᱝᱠᱷᱟᱱ ᱡᱮᱱᱟᱨᱮᱞ ᱱᱚᱞᱮᱡᱽ ᱛᱟᱨᱯᱚᱨ ᱡᱤᱠᱮ ᱡᱤᱠᱮ ᱡᱤ ᱮᱥ ᱚᱱᱟ ᱠᱚᱫᱚ ᱢᱟᱱᱮ ᱤᱧ ᱥᱚᱦᱚᱡ ᱜᱤᱧ ᱢᱚᱱᱮ ᱠᱮᱭᱟ ᱟᱫᱚ ᱵᱟᱹᱧ ᱵᱟᱲᱟᱭᱟ ᱦᱚᱲ ᱠᱚ ᱛᱤᱱᱟᱹᱜ ᱠᱚᱴᱷᱤᱱ ᱠᱚ ᱢᱚᱱᱮ ᱞᱮᱫᱼᱟ ᱛᱚᱵᱮ ᱤᱧ ᱡᱚᱛ ᱴᱩᱠᱩ ᱠᱚᱧ ᱢᱚᱱᱮ ᱠᱮᱭᱟ ᱤᱧ ᱚᱱᱟᱜᱤᱧ ᱞᱟᱹᱭᱟᱫ ᱚᱱᱟ ᱠᱚᱫᱚ ᱥᱚᱦᱚᱡ ᱜᱤᱧ ᱢᱟᱱᱮ ᱦᱮᱡ ᱞᱮᱱᱟ
ᱟᱪᱪᱷᱟ
ᱱᱟᱥᱮᱱᱟᱜ ᱢᱮᱛᱷ ᱦᱚᱸ ᱥᱚᱦᱚᱡ ᱜᱮᱭᱟ ᱠᱤᱪᱷᱤᱩ ᱢᱟᱱᱮ ᱥᱟᱵ ᱠᱟᱹᱫᱟᱹᱧ ᱫᱚᱥᱴᱤ ᱠᱚᱥᱪᱮᱱ ᱨᱮ ᱯᱩᱱᱮᱭᱟ ᱢᱚᱬᱮ ᱜᱚᱴᱟᱝ ᱛᱚ ᱟᱹᱰᱤ ᱤᱭᱟᱹ ᱧᱚᱜ ᱜᱮ ᱦᱮᱡ ᱞᱮᱱᱟ ᱤᱡᱤ ᱴᱟᱭᱤᱯ ᱜᱮ
ᱟᱪᱪᱷᱟ
ᱟᱫᱚ ᱯᱚᱱᱮ ᱠᱚ ᱠᱟᱹᱴᱤᱡ ᱠᱚᱭᱚᱜ ᱧᱚᱜ ᱦᱩᱭᱩᱜᱼᱟ ᱠᱤᱪᱷᱩ ᱜᱟᱱ ᱫᱚ ᱛᱟᱨᱯᱚᱨ ᱨᱤᱡᱤᱱᱤᱝ ᱫᱚ ᱠᱟᱹᱴᱤᱡ ᱠᱚᱭᱚᱜ ᱧᱚᱜ ᱜᱮ ᱦᱩᱭᱩᱜᱼᱟ ᱨᱤᱡᱤᱱᱤᱝ ᱛᱚ ᱤᱭᱟᱹ ᱵᱟᱝ ᱠᱟᱱᱟ ᱡᱮ ᱢᱩᱠᱚᱥᱛᱚ ᱢᱩᱠᱚᱥᱛᱚ ᱚᱱᱠᱟᱱ ᱡᱤᱱᱤᱥ ᱫᱚ ᱵᱟᱝ ᱠᱟᱱᱟ ᱟᱹᱰᱤ ᱱᱚᱞᱮᱡᱽ ᱞᱟᱜᱟᱣ ᱦᱩᱭᱩᱜᱼᱟ ᱛᱚ ᱛᱚᱵᱮ ᱟᱱᱟᱜ ᱜᱟᱱᱚᱜᱼᱟ
ᱦᱳᱸ ᱦᱳᱭ ᱚ ᱚᱱᱟ ᱫᱚ ᱦᱩᱭᱩᱜ ᱠᱟᱱᱟ ᱤᱭᱟᱹ ᱵᱟᱲᱟᱭ ᱫᱚᱦᱚᱭ ᱦᱩᱭᱩᱜᱼᱟ ᱟᱨᱠᱤ ᱢᱤᱫᱴᱮᱱ ᱥᱩᱛᱨᱚ ᱞᱮᱠᱟ ᱟᱨᱠᱤ
ᱦᱚᱸ ᱦᱚᱸ ᱮᱠᱫᱚᱢ ᱳᱭ ᱚᱱᱠᱟ ᱴᱟᱭᱤᱯ ᱱᱚᱞᱮᱮᱡ ᱟᱹᱰᱤ ᱠᱷᱟᱴᱟ ᱦᱩᱭᱩᱜᱼᱟᱰᱤᱡᱱᱤᱝ ᱨᱮᱫᱚ
ᱦᱳᱭ ᱚᱱᱟ ᱫᱚ ᱯᱨᱮᱠᱴᱤᱥ ᱨᱮᱱᱟᱜ ᱢᱟᱱᱮ ᱯᱨᱮᱠᱴᱤᱥ ᱨᱮᱱᱟᱜ ᱥᱮ ᱪᱮᱫ
ᱦᱳᱭ ᱦᱳᱭ ᱚᱱᱠᱟ ᱴᱟᱭᱤᱯ ᱠᱟᱹᱴᱤᱡ
ᱟᱪᱪᱷᱟ
ᱦᱩᱭᱩᱜᱼ
ᱫᱟᱫᱟ ᱞᱟᱦᱟ ᱥᱮᱫ ᱪᱮᱫ ᱮᱢ ᱪᱮᱫ ᱮᱢ ᱩᱭᱦᱟᱹᱨ ᱠᱟᱜ ᱟᱢ ᱫᱚ
ᱞᱟᱦᱟ ᱥᱮᱫ ᱩᱭᱦᱟᱹᱨ ᱵᱚᱞᱛᱮ ᱫᱚ ᱟᱫᱚ ᱠᱚᱞᱮᱡᱽ ᱥᱟᱶ ᱥᱟᱶᱛᱮ ᱟᱵᱚ ᱮᱠᱡᱟᱢ ᱠᱷ ᱮᱢ ᱤᱫᱤ ᱦᱩᱭᱩᱜ ᱠᱟᱱᱟ ᱛᱚ ᱛᱳ ᱡᱚᱫᱤ ᱱᱚᱣᱟ ᱠᱚᱨᱮᱜ ᱡᱟᱸᱦᱟ ᱞᱮᱠᱟ ᱡᱚᱫᱤ ᱠᱮᱨᱮᱠᱴᱨᱮᱠ ᱦᱩᱭᱩᱜ ᱠᱟᱱ ᱛᱚ ᱚᱱᱟᱨᱮ ᱚᱱᱟ ᱥᱮᱫ ᱟᱫᱚ ᱠᱟᱹᱴᱤᱡ ᱪᱟᱞᱟᱜ ᱦᱩᱭᱩᱜᱼᱟ ᱛᱚ ᱵᱟᱝᱠᱷᱟᱱ ᱫᱚ ᱱᱚᱣᱟ ᱚᱞᱚᱜ ᱯᱟᱲᱦᱟᱜ ᱜᱮ ᱮ ᱪᱟᱞᱟᱣ ᱤᱫᱤᱜ-ᱟ ᱢᱟᱥᱴᱟᱨ ᱰᱤᱜᱽᱨᱤ ᱜᱮ ᱟᱫᱚ ᱪᱤᱠᱟᱹᱭᱟᱢ ᱡᱩᱫᱤ ᱚᱱᱟ ᱚᱱᱟ ᱮᱠᱡᱟᱢ ᱠᱚ ᱵᱟᱝ ᱯᱷᱮᱨᱮᱠᱼᱟ ᱪᱤᱠᱟᱹᱭᱟᱢ ᱱᱚᱣᱟᱣᱟᱜᱮ ᱠᱚᱨᱟᱣ ᱤᱫᱤ ᱦᱩᱭᱩᱜᱼᱟ ᱦᱮᱸ ᱵᱟᱝ
ᱦᱳᱭ ᱦᱳᱭ
ᱢᱤᱫᱴᱟᱝ ᱯᱚᱨᱤᱠᱷᱟ ᱵᱟᱨ ᱯᱮ ᱫᱷᱟᱣ ᱮᱢ ᱞᱮᱠᱷᱟᱱ ᱠᱚᱥᱪᱮᱱ ᱟᱛᱣᱟᱨ ᱨᱮ ᱢᱟᱱᱮ ᱟᱣᱛᱟᱨ ᱨᱮ ᱦᱤᱡᱩᱜᱼᱟ᱾ ᱦᱟᱛᱮ ᱢᱩᱴᱟᱱ ᱡᱷᱚᱛᱚ ᱜᱮᱢ ᱵᱩ ᱧᱟᱢ ᱫᱟᱲᱮᱭᱟᱜᱼᱟ ᱦᱮᱸ ᱵᱟᱝ ᱪᱮᱫᱞᱮᱠᱟ ᱤᱭᱟᱹ ᱪᱮᱫᱞᱮᱠᱟ ᱵᱟᱝ ᱢᱤᱫ ᱫᱷᱟᱣ ᱵᱟᱨ ᱫᱷᱟᱣ ᱛᱮᱫᱚ ᱦᱚᱭᱛᱳ ᱩᱱᱟᱹᱜᱴᱟ ᱵᱟᱢ ᱨᱤᱥᱤᱵᱷ ᱫᱟᱲᱮᱭᱟᱜᱼᱟ ᱛᱚᱵᱮ ᱢᱤᱫ ᱫᱷᱟᱣ ᱨᱮ ᱫᱚ ᱦᱭᱛᱚ ᱵᱟᱢ ᱨᱤᱥᱩᱵᱷ ᱫᱟᱲᱮᱭᱟᱜᱼᱟ ᱛᱚᱵᱮ ᱥᱮᱠᱮᱱᱰ ᱨᱮᱫᱚ ᱟᱹᱰᱤᱛᱚᱢ ᱜᱤᱫᱽᱨᱟᱹ ᱜᱮᱠᱚ ᱠᱨᱮᱠ ᱜᱮᱭᱟ ᱵᱮᱥᱤᱨ ᱵᱷᱟᱜᱽ ᱮ ᱜᱮ
ᱦᱮᱸ ᱢᱟᱱᱮ ᱚᱱᱟ ᱫᱚ ᱫᱷᱳᱨᱡᱚ ᱨᱮᱱᱟᱜ ᱠᱟᱹᱢᱤ ᱛᱟᱭᱟᱣ ᱛᱟᱢ ᱩᱱᱫᱤᱱ ᱫᱷᱳᱨᱡᱚ ᱠᱟᱛᱮᱫ ᱵᱟᱝ ᱱᱤᱝᱠᱟᱹ ᱟᱢ ᱡᱟᱦᱟᱸᱢ ᱩᱭᱦᱟᱹᱨᱟ ᱚᱱᱟ ᱡᱤᱱᱤᱥ ᱢᱚᱱᱮ ᱫᱚᱦᱚ ᱦᱩᱭᱩᱜ ᱛᱟᱢ ᱵᱟᱝ ᱱᱚᱣᱟ ᱫᱚ ᱠᱮᱣ ᱧᱮᱞ ᱵᱟᱲᱟᱭ ᱠᱟᱱ ᱡᱮ ᱯᱟᱲᱦᱟᱣ ᱵᱟᱲᱟ ᱠᱟ ᱠᱟᱛᱮᱫ ᱱᱚᱝᱠᱟ ᱟᱪᱪᱷᱟ ᱛᱟᱞᱮ ᱫᱩᱨ ᱵᱟᱝ ᱦᱩᱭᱩᱜ ᱠᱟᱱᱟ ᱟᱫᱚ ᱵᱟᱹᱧ ᱤᱭᱟᱹᱭᱟ ᱵᱮᱠᱟᱨ ᱠᱟᱹᱢᱤ ᱥᱮᱫ ᱮ ᱠᱟᱹᱢᱤ ᱫᱟᱹᱲ ᱠᱮᱜᱼᱟ ᱥᱮ ᱪᱮᱫ ᱚᱱᱠᱟ ᱧᱮᱞ ᱵᱟᱲᱟ ᱦᱩᱭ ᱦᱚᱭ ᱥᱮ
ᱚ ᱟᱫᱚ ᱚᱱᱠᱟ ᱞᱮᱠᱟᱱ ᱪᱤᱠᱟᱹᱛᱮ ᱦᱩᱭᱩᱜᱼᱟ᱾
ᱚᱸ ᱦᱚᱲ ᱜᱤᱫᱽᱨᱟᱹ ᱚᱱᱠᱟ ᱜᱮᱛᱚ᱾ ᱦᱚᱲ ᱜᱤᱫᱽᱨᱟᱹ ᱫᱚ ᱚᱱᱠᱟ ᱜᱮᱛᱚ ᱠᱚ ᱠᱚᱨᱟᱣᱮᱫᱼᱟ ᱵᱮᱥᱤ᱾
ᱦᱳᱭ ᱦᱳᱭ ᱮᱢᱱᱤ ᱛᱮᱜᱮ ᱮᱢᱱᱤ ᱛᱮᱜᱮ ᱡᱮᱦᱛᱩ ᱠᱚᱞᱮᱡ ᱮᱢ ᱯᱟᱲᱦᱟᱣ ᱤᱫᱤᱜ ᱠᱟᱱᱟ ᱛᱚ ᱚᱱᱟ ᱥᱟᱶᱛᱮ ᱡᱟᱦᱱᱟᱜ ᱠᱚᱢᱯᱤᱴᱤᱵᱽ ᱮᱠᱡᱟᱢ ᱨᱮᱱᱟᱜ ᱯᱨᱤᱯᱟᱨᱮᱥᱮᱱ ᱦᱟᱛᱟᱣ ᱫᱚ-᱾ ᱱᱚᱨᱢᱟᱞ ᱤᱭᱟᱹ ᱠᱟᱱ ᱜᱤᱭᱟᱹ᱾ ᱮᱢᱱᱤ ᱛᱮᱜᱮᱥᱮᱢ ᱯᱟᱲᱦᱟᱜ ᱠᱟᱱᱟ ᱠᱚᱞᱮᱡᱽ ᱨᱮᱱᱟᱜ ᱚᱱᱟ ᱥᱟᱶᱛᱮ ᱡᱚᱫᱤ ᱱᱚᱣᱟ ᱠᱚᱢᱯᱤᱴᱤᱵᱷ ᱮᱠᱡᱟᱢ ᱨᱮᱱᱟᱜ ᱮᱢ ᱯᱟᱲᱟᱣ ᱩᱛᱟᱹᱨᱼᱟ᱾ ᱟᱹᱰᱤ ᱥᱤᱢᱯᱚᱞ ᱦᱩᱭᱮᱱᱟ ᱾
ᱩᱸ
ᱮᱠᱫᱚᱢ ᱮᱠᱫᱚᱢ
ᱱᱤᱡᱮᱨᱟᱜ ᱚᱱᱟ ᱥᱟᱶ ᱥᱟᱶᱛᱮ ᱱᱚᱞᱮᱡᱽ ᱵᱟᱹᱲᱛᱤᱜᱼᱟ ᱵᱟᱝᱠᱷᱟᱱ ᱥᱚᱢᱚᱭ ᱯᱚᱨᱮᱛᱮ ᱵᱟᱝ ᱱᱚᱥᱴᱚᱜᱼᱟ ᱟᱨᱠᱤ᱾ ᱥᱮ ᱪᱮᱫ?
ᱦᱮᱸ ᱦᱮᱸ ᱱᱚᱞᱮᱡᱽ ᱦᱚᱸ ᱵᱟᱹᱲᱛᱤ ᱤᱫᱤᱜ-ᱟ᱾ ᱛᱟᱨᱯᱚᱨ ᱟᱹᱰᱤ ᱨᱚᱠᱚᱢ ᱢᱟᱱᱮ ᱤᱭᱟᱹ ᱠᱚ ᱦᱮᱡ ᱟᱢᱟ ᱫᱷᱟᱡᱽ ᱢᱟᱱᱮ ᱟᱹᱰᱤ ᱞᱮᱠᱟᱱ ᱢᱟᱱᱮ ᱟᱹᱰᱤ ᱞᱮᱠᱟᱱ ᱮᱠᱡᱟᱢ ᱟᱨ ᱮᱠᱡᱟᱢᱮ ᱮᱢ ᱤᱫᱤ ᱢᱟ ᱟᱹᱰᱤ ᱞᱮᱠᱟᱱᱟᱜ ᱟᱹᱰᱤ ᱨᱚᱠᱚᱢ ᱢᱟᱱᱮ ᱱᱚᱞᱮᱡ ᱜᱮ ᱵᱚᱞᱚᱜ ᱟ ᱢᱟ ᱱᱚᱣᱟ ᱮᱠᱡᱟᱢ ᱨᱮᱫᱚ ᱱᱚᱝᱠᱟᱱ ᱯᱮᱴᱟᱱ ᱠᱚ ᱦᱩᱭᱩᱜᱼᱟ᱾ ᱚᱱᱟ ᱱᱚᱝᱠᱟᱱ ᱯᱮᱴᱮᱱ ᱠᱚ ᱦᱩᱭᱩᱜᱼᱟ᱾
ᱫᱟᱫᱟ ᱛᱟᱦᱚᱞᱮ ᱟᱢᱫᱚᱢ ᱡᱚᱢ ᱵᱟᱲᱟ ᱠᱮᱫᱼᱟ ᱥᱮ ᱵᱟᱝ?
ᱡᱚᱢ ᱵᱟᱲᱟ ᱫᱚ ᱮᱠᱷᱚᱱᱳ ᱟᱹᱰᱤ ᱚᱱ ᱪᱟ ᱵᱤᱥᱴ ᱠᱚᱜᱮ ᱡᱚᱢ ᱦᱩᱭᱩ ᱟᱠᱟᱱᱟ᱾ ᱡᱚᱢ ᱧᱩᱩ ᱦᱩᱭ ᱠᱟᱱᱟ ᱛᱚ ᱞᱮᱴᱚᱜᱼᱟ ᱚᱱᱠᱟᱜᱮ ᱮᱜᱟᱨᱚᱴᱟ ᱵᱟᱨᱚᱴᱟ᱾
ᱚᱱᱟ ᱠᱚᱫᱚ ᱛᱟᱦᱚᱞᱮ ᱫᱟᱠᱟ ᱠᱚᱫᱚ ᱟᱢ ᱜᱮ ᱤᱥᱤᱱ ᱦᱩᱭᱩᱜ ᱛᱟᱢᱟ ᱛᱚ?
ᱦᱮᱸ ᱟᱫᱚ ᱱᱤᱡᱮ ᱛᱮᱜᱮ ᱤᱥᱤᱱ ᱦᱩᱭᱩᱜᱼᱟ᱾
ᱦᱮᱸ
ᱢᱮᱥ ᱥᱩᱨ ᱨᱮᱫᱚ ᱟᱯᱟᱱ ᱛᱮᱜᱮ ᱤᱥᱤᱱᱟ ᱟᱫᱚ ᱚᱠᱚᱭ ᱫᱚ ᱤᱥᱤᱱᱟᱢᱟ ᱤᱥᱤᱱ ᱦᱚᱲ ᱦᱚᱸ ᱵᱟᱹᱱᱩᱜ ᱠᱚᱣᱟ᱾
ᱮᱸᱦᱮᱜ ᱥᱮ
ᱱᱤᱡᱮ ᱛᱮᱜᱮ ᱤᱥᱤᱱ ᱱᱤᱡᱮ ᱛᱮᱜᱮ ᱵᱟᱥᱟᱱ ᱱᱤᱡᱮ ᱛᱮᱜᱮ ᱯᱟᱲᱦᱟᱣ ᱫᱩᱲᱩᱵ ᱠᱚᱣᱟ ᱡᱚᱛᱚᱜ ᱜᱮ ᱟᱯᱱᱟᱨᱟᱜ ᱠᱟᱹᱢᱤ ᱟᱯᱱᱟᱨᱛᱮ ᱱᱤᱡᱮ ᱜᱮ ᱠᱚᱨᱟᱣ ᱦᱩᱭᱩᱜ-ᱟ ᱾
ᱦᱳᱭ
ᱛᱟᱦᱞᱮ ᱵᱚᱭᱦᱟ ᱱᱚᱣᱟ ᱴᱟᱭᱤᱢ ᱫᱚ ᱟᱯᱮ ᱥᱮᱫ ᱡᱟᱦᱟᱱᱟᱜ ᱚᱱᱠᱟᱱᱟᱜ ᱯᱚᱨᱚᱵᱽ ᱠᱚ ᱢᱮᱱᱟᱜ ᱟᱥᱮ ᱵᱟᱝᱟ?
ᱯᱚᱨᱚᱵᱽ ᱠᱚᱫᱚ ᱟᱞᱮ ᱥᱮᱫ ᱫᱚ ᱱᱤᱭᱟᱹ ᱴᱟᱭᱤᱢ ᱫᱚ ᱵᱟᱹᱱᱩᱜ ᱟᱠᱟᱫᱟ᱾ ᱡᱟᱦᱟᱸ ᱠᱚ ᱛᱟᱦᱮᱸ ᱠᱟᱱᱟ ᱪᱟᱵᱟᱭᱮᱱᱟ᱾ ᱢᱮᱫᱽᱱᱤᱯᱩᱨ ᱨᱮᱫᱚ ᱦᱩᱭᱱᱟ ᱠᱚᱭᱮᱠ ᱫᱤᱱ ᱞᱟᱦᱟᱨᱮ ᱢᱟᱜ ᱢᱚᱬᱮ᱾ ᱦᱩᱭ ᱠᱟᱹᱴᱤᱡ ᱢᱮᱫᱽᱱᱤᱯᱩᱨ ᱨᱮᱢ ᱟᱸᱡᱚᱢ ᱵᱟᱲᱟ ᱠᱟᱜ ᱛᱚ?
ᱦᱮᱸ ᱦᱮᱸ
ᱢᱟᱜ ᱢᱚᱬᱮ ᱠᱚ ᱟᱫᱚ ᱪᱟᱵᱟᱭᱱᱟ ᱛᱟᱨᱯᱚᱨᱮ ᱯᱚᱨᱚᱵᱽ ᱠᱚᱫᱚ ᱱᱤᱭᱟᱹ ᱥᱚᱢᱚᱭ ᱫᱚ ᱵᱟᱹᱱᱩᱜ ᱟᱠᱟᱫᱟ᱾ ᱟ ᱥᱮ ᱢᱟᱜᱽ ᱵᱚᱸᱜᱟ
ᱦᱮᱸᱛᱚ ᱢᱟᱜᱽ ᱵᱚᱸᱜᱟ ᱛᱟᱦᱚᱞᱮ᱾
ᱦᱳᱭ᱾
ᱢᱟᱜᱽ ᱵᱚᱸᱜᱟ ᱢᱟᱜᱽ ᱵᱚᱸᱜᱟ ᱫᱚ ᱪᱮᱫ ᱦᱩᱭᱩᱜᱼᱟ ᱟᱯᱮ ᱚᱱᱛᱮ
ᱩᱸᱻ ᱦᱩᱸ ᱱᱚᱣᱟ ᱠᱚᱨᱮ ᱢᱮᱱᱟᱜᱼᱟ ᱚᱱᱠᱟ ᱯᱚᱨᱚᱵᱽ ᱤᱱᱤᱫᱤ ᱯᱷᱤᱱᱸᱫᱤ ᱢᱟᱜᱽ ᱫᱚ ᱚᱱᱟ ᱫᱚ ᱵᱷᱟᱫᱚᱨ ᱵᱚᱸᱜᱟ ᱢᱮᱱᱟᱜᱼᱟ ᱛᱚ ᱢᱟᱜᱽ ᱵᱚᱸᱜᱟ ᱫᱚ ᱱᱚᱣᱟ ᱠᱚᱨᱮ ᱢᱮᱱᱟᱜᱼᱟ ᱜᱩᱜᱩᱰᱟᱸᱜᱟ ᱯᱟᱛᱟ ᱚᱱᱠᱟ ᱦᱮᱸ ᱛᱟᱯᱚᱨᱮ ᱡᱟᱦᱟᱸ ᱡᱳᱞ ᱦᱚᱨᱤ ᱯᱟᱨᱚᱢᱱᱟ
ᱟᱪᱪᱷᱟ ᱟᱪᱪᱷᱟ᱾
ᱟᱯᱮ ᱥᱮᱫ ᱥᱚᱦᱨᱟᱭ ᱠᱚ ᱪᱮᱫ ᱞᱮᱠᱟ ᱦᱩᱭᱩᱜᱼᱟ ᱥᱚᱦᱨᱟᱭ ᱥᱟᱠᱨᱟᱛ ᱠᱚ ᱪᱮᱫ ᱞᱮᱠᱟ ᱢᱟᱱᱮ ᱯᱮ ᱢᱟᱱᱟᱣ ᱜᱮᱭᱟ? ᱛᱤᱱᱟᱹᱜ ᱤᱭᱟᱹ ᱧᱚᱜ ᱛᱮ ᱛᱤᱱᱟᱹᱜ ᱜᱟᱹᱦᱤᱨ ᱧᱚᱜ ᱛᱮᱯᱮ ᱢᱟᱱᱟᱣ ᱵᱟᱛᱟᱣ ᱜᱮᱭᱟ?
ᱥᱚᱨᱦᱟᱭ ᱠᱚᱫᱚ ᱟᱞᱮ ᱥᱮᱫ ᱫᱚ ᱢᱟᱱᱟᱣ ᱫᱚ ᱟᱹᱰᱤ ᱵᱷᱟᱜᱮ ᱜᱮ ᱦᱩᱭᱩᱜᱼᱟ᱾ ᱟᱨ ᱥᱟᱠᱨᱟᱛ ᱠᱚᱦᱚᱸ ᱵᱷᱟᱜᱮ ᱜᱮ ᱟᱫᱚ ᱥᱚᱨᱦᱟᱭ ᱫᱚ ᱠᱟᱹᱴᱤᱡ ᱫᱚ ᱚᱱᱮ ᱪᱤᱠᱟᱭᱟ ᱮᱸᱫ ᱩᱱᱟᱹᱜ ᱡᱩᱛ ᱛᱮᱫᱚ ᱵᱟᱝ ᱦᱩᱭᱩᱜᱼᱟ ᱥᱚᱦᱨᱟᱭ ᱫᱚ ᱡᱮ ᱟᱹᱰᱤ ᱡᱟᱭᱜᱟ ᱠᱚᱨᱮ ᱧᱮᱞ ᱦᱩᱭ ᱠᱟᱱᱟ ᱡᱮ ᱥᱚᱦᱨᱟᱭ ᱡᱚᱠᱷᱚᱱ ᱛᱚ ᱡᱷᱤ ᱡᱤᱣᱲᱤ ᱥᱮ ᱢᱤᱥᱨᱟ ᱠᱚ ᱦᱳᱭ ᱦᱳᱭ ᱦᱳᱭ ᱚᱱᱟ ᱡᱤᱱᱤᱥᱴᱟᱜ ᱫᱚ ᱵᱟᱝ ᱦᱩᱭᱩᱜᱼᱟ ᱦᱳᱭ ᱚᱱᱟ ᱡᱤᱱᱤᱥᱴᱟᱜ ᱫᱚ ᱚᱱᱛᱮ ᱫᱚ ᱵᱟᱝ ᱦᱩᱭᱩᱜᱼᱟ᱾ ᱟᱫᱚ ᱦᱟᱞᱠᱟ ᱵᱷᱟᱵᱛᱮ ᱪᱮᱫ ᱠᱚ ᱞᱟᱹᱭᱟ ᱚᱱᱮ ᱤᱭᱟᱹ ᱤᱭᱟ ᱡᱚᱢ ᱦᱩᱭᱱᱟ ᱜᱳᱨᱭᱟ ᱡᱚᱢ ᱡᱚᱢ ᱦᱩᱭᱱᱟ ᱡᱟᱦᱮᱨ ᱨᱮ ᱡᱟᱦᱟᱸ ᱠᱚ ᱡᱚᱢ ᱠᱚ ᱜᱳᱨᱭᱟ ᱚᱱᱟ ᱡᱚᱢ ᱵᱟᱲᱟ ᱠᱟᱛᱮᱜ ᱟᱫᱚ ᱡᱟᱜᱟᱱᱱᱟ ᱠᱚ ᱳᱰᱩᱝᱚᱸᱜᱼᱟ ᱛᱟᱨᱯᱚᱨᱮᱨ ᱫᱤᱱ ᱨᱮᱥ ᱛᱟᱨᱯᱚᱨ ᱫᱤᱱ ᱟᱫᱚ ᱠᱷᱩᱱᱴᱟᱹᱣ ᱦᱩᱭᱩᱜᱼᱟ᱾
ᱟᱪᱪᱷᱟ ᱛᱟᱨᱯᱚᱨ ᱪᱟᱵᱟᱜ ᱟᱥᱮ ᱪᱮᱫ?
ᱦᱮᱸ ᱦᱮᱸ ᱦᱮᱸ ᱛᱟᱯᱚᱨᱮ ᱪᱟᱵᱟᱜᱼᱟ ᱛᱚ ᱚᱱᱟ ᱯᱚᱨᱮᱱᱟᱜ ᱡᱟᱦᱟᱸ ᱡᱤᱱᱤᱥ ᱛᱚ ᱚᱱᱟ ᱠᱚᱫᱚ ᱵᱟᱝ ᱟᱯᱮ ᱚᱱᱛᱮ ᱦᱩᱭᱩᱜ ᱜᱮᱭᱟ ᱪᱮᱛᱟ?
ᱦᱮᱸ ᱦᱩᱭᱩᱜ ᱜᱮᱭᱟ ᱮᱠᱫᱚᱢ ᱟᱹᱰᱤ ᱠᱟᱡᱟᱠ ᱥᱟᱺᱦᱤᱡ ᱜᱮᱠᱚ ᱢᱟᱱᱟᱣ ᱵᱟᱛᱟ
ᱟᱪᱪᱷᱟ ᱟᱪᱪᱷᱟ ᱚᱱᱟ ᱢᱚᱬᱮ ᱢᱟᱦᱟ ᱢᱚᱬᱮ ᱫᱤᱱ ᱡᱟᱦᱟᱸ ᱠᱚ ᱞᱟᱹᱭᱮᱫᱼᱟ ᱚᱱᱟ ᱫᱚ ᱢᱟᱱᱮ ᱚᱠᱟ ᱫᱤᱱ ᱚᱠᱟ ᱞᱮᱠᱟ ᱯᱮ ᱢᱟᱱᱟᱣ ᱠᱟᱹᱴᱤᱡ ᱮᱢ ᱞᱟᱹᱭᱟᱹ ᱤᱧ ᱠᱷᱟᱱ ᱦᱳᱭ ᱠᱚᱜ-ᱟ᱾
ᱟᱫᱚ ᱯᱳᱭᱞᱳ ᱫᱤᱱ ᱫᱚ ᱮᱠᱟᱞᱛᱮ ᱡᱷᱚᱛᱚ ᱜᱮ ᱜᱮᱡ ᱜᱩᱨᱤᱡ ᱟᱛᱮ
ᱟᱪᱪᱷᱟ
ᱜᱮᱡ ᱜᱩᱨᱤᱡ ᱦᱩᱭᱩᱜᱼᱟ ᱛᱟᱨᱯᱚᱨ ᱮᱠᱟᱞᱛᱮ ᱜᱮᱡ ᱜᱩᱨᱤᱡ ᱠᱟᱛᱮᱜ ᱥᱟᱱᱟᱢ ᱞᱮᱠᱟᱱ ᱤᱭᱟᱹ ᱜᱮ ᱚᱲᱟᱜ ᱠᱚᱨᱮᱱᱟᱜ ᱢᱤᱦᱩᱸ ᱢᱮᱨᱚᱢ ᱠᱚ ᱡᱷᱚᱛᱚ ᱜᱮ ᱢᱟᱱᱮ ᱜᱟᱹᱭ ᱰᱟᱸᱝᱨᱤ ᱠᱚ ᱡᱚᱛᱚ ᱜᱮ ᱟᱨᱩᱵ ᱥᱟᱯᱷᱟ ᱥᱟᱯᱟᱭ ᱦᱩᱭᱩᱜᱼᱟ ᱛᱟᱨᱯᱚᱨ ᱥᱮ ᱫᱤᱱ ᱵᱚᱸᱜᱟ ᱵᱩᱨᱩ ᱠᱟᱛᱮ ᱮᱠᱫᱚᱢ ᱮᱛᱚᱦᱚᱵᱚᱜᱼᱟ ᱮᱱᱮᱡ ᱥᱮᱨᱮᱧ ᱛᱟᱞᱟ ᱛᱮᱜᱮ ᱛᱟᱯᱚᱨᱮ ᱡᱟᱞᱮ ᱢᱟᱦᱟ ᱠᱷᱩᱱᱴᱟᱹᱣ ᱢᱟᱦᱟ ᱚᱱᱟᱠᱤᱱ ᱵᱟᱨᱭᱟ ᱢᱟᱦᱟ ᱫᱚ ᱟᱹᱰᱤ ᱢᱟᱱᱮ ᱮᱠᱫᱚᱢ ᱟᱹᱰᱤ ᱡᱩᱛ ᱥᱟᱺᱦᱤᱡ ᱮᱠᱫᱚᱢ ᱡᱩᱛ ᱥᱟᱺᱦᱤᱡ ᱦᱩᱭᱩᱜᱼᱟ ᱢᱤᱫ ᱥᱤᱧ ᱢᱤᱫ ᱧᱤᱫᱟᱹ ᱠᱚ ᱮᱱᱮᱡ ᱥᱮᱨᱮᱧᱟ ᱡᱚᱢ ᱧᱩ ᱛᱮᱦᱚᱸ ᱮᱠᱫᱚᱢ ᱥᱮᱫᱤᱱ ᱫᱚ ᱮᱠᱫᱚᱢ ᱯᱮᱨᱮᱡ ᱟᱱᱟᱴᱟᱱᱟ ᱜᱮᱠᱚ ᱛᱟᱦᱮᱱᱟ᱾ ᱦᱩᱸ ᱚᱝᱠᱟ ᱛᱟᱦᱮᱱᱟ ᱵᱮᱯᱟᱨ
ᱦᱮᱸ
ᱛᱟᱨᱯᱚᱨ ᱥᱟᱠᱨᱟᱛ ᱫᱚ ᱵᱚᱭᱦᱟ ᱪᱮᱫ ᱞᱮᱠᱟ ᱯᱮ ᱢᱟᱱᱟᱣᱟ ᱟᱯᱮ ᱚᱱᱛᱮ ᱫᱚ?
ᱥᱟᱠᱨᱟᱛ ᱫᱚ ᱚᱭ ᱛᱚ ᱥᱟᱠᱨᱟᱛ ᱦᱤᱞᱳᱜ ᱚᱱᱟ ᱡᱮᱦᱤᱞᱳᱜ ᱥᱟᱠᱨᱟᱛ ᱧᱤᱫᱟᱹ ᱡᱮᱦᱤᱞᱳᱜ ᱠᱚ ᱟᱨᱠᱤ ᱡᱮᱦᱤᱞᱳᱜ ᱠᱚ ᱯᱤᱴᱷᱟᱹᱭᱟ ᱟᱹᱭᱩᱵ ᱵᱮᱲᱟ ᱚᱱᱟ ᱚᱱᱟ ᱞᱟᱦᱟ ᱫᱤᱱ ᱢᱟᱱᱮ ᱵᱷᱳᱨ ᱛᱮ ᱥᱩᱠᱨᱤ ᱠᱚ ᱠᱩᱴᱟᱹᱢ ᱠᱚᱣᱟ ᱯᱚᱨᱮᱨ ᱫᱤᱱ ᱚᱱᱟ ᱥᱤᱧ ᱵᱮᱲᱟ ᱫᱚ ᱯᱟᱨᱚᱢᱱᱟ ᱥᱟᱨᱟᱫᱤᱱ ᱟᱹᱭᱩᱵ ᱵᱮᱲᱟ ᱛᱟᱨᱟᱥᱤᱧ ᱠᱷᱚᱱ ᱟᱫᱚ ᱯᱤᱴᱷᱟᱹ ᱠᱚᱠᱚ ᱟᱨᱚᱢᱵᱚᱭᱟ ᱯᱤᱴᱷᱟᱹᱭᱟᱠᱚ ᱯᱤᱴᱷᱟᱹ ᱠᱚ ᱵᱚᱸᱜᱟ ᱵᱟᱲᱟ ᱠᱟᱛᱮᱫ